ᱳᱜ
ᱦᱮᱸ ᱡᱚᱦᱟᱨ ᱜᱮ᱾
ᱡᱚᱦᱟᱨ, ᱪᱮᱫ ᱯᱮ ᱪᱮᱠᱟᱭᱮᱫ ᱠᱟᱱᱟ?
ᱪᱮᱫ ᱦᱚᱸ ᱵᱟᱝᱜᱮ,
ᱟᱪᱪᱷᱟ, ᱡᱚᱢ ᱵᱟᱲᱟ ᱠᱚᱫᱚ ᱦᱩᱭᱱᱟ?
ᱦᱮᱸ ᱡᱚᱢ ᱵᱟᱲᱟ ᱦᱩᱭᱱᱟ, ᱢᱟᱱᱮ ᱱᱟᱥᱛᱟ ᱵᱟᱲᱟ ᱦᱩᱭ ᱠᱟᱱᱟ᱾
ᱚ ᱟᱪᱪᱷᱟ᱾
ᱦᱩᱸ᱾
ᱟ ᱟᱪᱪᱷᱟ, ᱥᱮᱛᱟᱜ ᱫᱚ ᱚᱱᱠᱟ ᱪᱮᱫ ᱠᱚᱯ ᱯᱮ ᱤᱥᱤᱱ ᱛᱟᱦᱮᱱ ᱡᱚᱢ ᱧᱩ ᱞᱟᱹᱜᱤᱫ ᱛᱮ ᱟᱸᱜ ᱩ ᱚᱱᱟ ᱠᱟᱹᱴᱤᱡ ᱞᱟᱹᱭ ᱢᱮ?
ᱥᱮᱛᱟᱜ ᱫᱚ, ᱢᱟᱱᱮ ᱮᱢᱱᱤ ᱥᱮᱛᱟᱜ ᱞᱟᱹᱜᱤᱫ ᱛᱮᱫᱚ ᱪᱟ ᱯᱷᱟ ᱚᱱᱟ ᱤᱭᱟᱹ ᱠᱚ ᱟᱨᱠᱤ ᱢᱟᱱᱮ ᱥᱮᱛᱟᱜ ᱚᱱᱟ ᱱᱟᱥᱛᱟ ᱞᱟᱹᱜᱤᱫ ᱛᱮ ᱪᱟ, ᱵᱤᱥ ᱠᱩᱴ ᱵᱤᱥ
ᱚ ᱟᱪᱪᱷᱟ᱾
ᱦᱩᱸ ᱠᱷᱟᱹᱡ ᱦᱩᱸ ᱠᱷᱟᱹᱡᱟᱲᱤ, ᱦᱮᱸ ᱵᱮᱥ ᱜᱮ ᱟᱸᱡᱚᱢᱚᱜ ᱠᱟᱱᱟ᱾
ᱚᱻ
ᱦᱩᱸ᱾ ᱟᱸᱡᱚᱢ ᱢᱮ ᱤᱧ ᱢᱤᱴᱮᱡ ᱤᱧ ᱞᱟᱹᱭᱟᱢ ᱠᱟᱱᱟ᱾ ᱪᱟᱥ ᱠᱟᱹᱢᱤ ᱥᱚᱢᱚᱭ ᱫᱚ ᱚ ᱢᱟᱱᱮ, ᱢᱤᱫᱴᱮᱡ ᱠᱟᱦᱤᱱᱤᱧ ᱟᱸᱡᱚᱢᱟᱢ ᱠᱟᱱᱟ᱾ ᱦᱮ ᱦᱩᱸ, ᱛᱚ ᱤᱭᱟ ᱯᱟᱹᱦᱤᱞ ᱛᱮ ᱟᱵᱚ ᱠᱚᱣᱟᱜ, ᱫᱷᱟᱹᱨᱛᱤ ᱯᱩᱨᱤ ᱫᱚ ᱢᱟᱱᱮ, ᱢᱟᱱᱮ ᱚ ᱚᱱᱟ ᱦᱟᱸᱥ ᱢᱟᱱᱮ ᱦᱟᱸᱥ ᱦᱟᱸᱥᱞᱤ ᱪᱮᱬᱮ ᱭᱟᱜ ᱩᱱᱠᱤᱱᱟᱜ ᱡᱟᱱᱟᱢ ᱠᱟᱹᱦᱤᱱᱤ, ᱟᱨ ᱚᱱᱟ ᱦᱟᱸᱥ ᱦᱟᱸᱥᱞᱤ ᱪᱮᱬᱮᱭᱟᱜ ᱚᱱᱟ ᱵᱤᱞᱤ ᱠᱷᱚᱱ ᱪᱤᱠᱟᱹᱛᱮ ᱢᱟᱱᱮ, ᱢᱟᱨᱟᱝ ᱵᱩᱨᱩ ᱡᱟᱦᱮᱨ ᱟᱭᱩ ᱠᱤᱱ ᱡᱟᱱᱟᱢ ᱞᱮᱱᱟ ᱦᱮᱸᱥᱮ, ᱩᱱᱠᱤᱱᱟᱜ ᱠᱟᱦᱤᱱᱤ, ᱛᱚ ᱟᱨ ᱦᱩᱸ
ᱞᱟᱹᱭ ᱵᱮᱱ, ᱟᱹᱰᱤ ᱜᱷᱟᱹᱲᱤᱡ ᱨᱚᱲ ᱢᱟᱱᱷᱟᱜ ᱵᱟᱭ ᱜᱟᱱᱚᱜᱼᱟ, ᱟᱵᱮᱱ ᱢᱟᱱᱮ ᱢᱤᱱᱤᱴ ᱜᱟᱱ ᱵᱮᱱ ᱨᱚᱲ ᱫᱟᱲᱮᱭᱟᱜᱼᱟ ᱮᱠ ᱮᱠ ᱮᱠ ᱢᱤᱱᱤᱴ, ᱦᱳᱭ ᱟᱫᱚ ᱢᱤᱫ ᱞᱟᱜᱽᱞᱮ ᱵᱮᱱ ᱨᱚᱲ ᱞᱮᱠᱷᱟᱱ ᱦᱟᱸᱜ ᱚᱝᱠᱟ ᱵᱟᱝ ᱜᱟᱱᱚᱜᱼᱟ ᱥᱮ᱾
ᱦᱮᱸ ᱟᱫᱚ ᱵᱮᱱ ᱠᱩᱞᱤᱭᱮᱜᱼ ᱟ ᱪᱮ? ᱟᱹᱞᱤᱧ ᱞᱤᱧ ᱞᱟᱹᱭ ᱮᱫᱟ, ᱩᱸ ᱛᱟᱨᱯᱚᱨᱮ ᱫᱚᱜ ᱩᱸ ᱢᱟᱱᱮ ᱢᱟᱨᱟᱝ ᱵᱩᱨᱩ ᱮ ᱡᱟᱦᱮ, ᱯᱟᱹᱦᱤᱞ ᱫᱚ ᱡᱚᱞᱚᱠᱟᱨ ᱜᱮ ᱛᱟᱦᱮᱸ ᱠᱟᱱᱟ, ᱛᱚᱠᱷᱚᱱ ᱫᱚ ᱩᱸ ᱞᱟᱛᱟᱨ ᱫᱚ ᱢᱟᱱᱮ ᱛᱟᱦᱮᱸ ᱠᱟᱱᱟ ᱟᱵᱮᱱᱟᱜ ᱢᱟᱱᱮ ᱯᱟᱛᱟᱞ ᱯᱩᱨᱤ ᱨᱮᱫᱚ ᱛᱟᱦᱮᱸ ᱠᱟᱱᱟ ᱩᱸ ᱚᱱᱟ ᱦᱟᱥᱟ ᱫᱷᱤᱨᱤ ᱪᱟᱴᱟᱱ ᱠᱚᱨᱮ ᱦᱮᱸᱥᱮ,
ᱦᱳᱭ᱾
ᱦᱩᱸ, ᱟᱨ ᱵᱟᱨ ᱫᱚ ᱛᱟᱦᱮᱸ ᱠᱟᱱᱟ ᱡᱚᱞᱚ ᱯᱩᱨᱤ, ᱡᱚᱞᱚ ᱯᱩᱨᱤ ᱨᱮᱫᱚ ᱫᱟᱜ ᱟᱨ ᱫᱟᱜ ᱜᱮ ᱛᱟᱦᱮᱸ ᱠᱟᱱᱟ᱾ ᱟᱨ ᱥᱚᱨᱚᱜᱽ ᱯᱩᱨᱤ ᱨᱮᱫᱚ ᱚᱸᱰᱮ ᱫᱚ ᱟ ᱢᱟᱨᱟᱝ ᱵᱩᱨᱩ ᱟᱨ ᱡᱟᱦᱮᱨ ᱟᱭᱳ ᱠᱤᱱ ᱛᱟᱦᱮᱱ ᱠᱟᱱ ᱛᱟᱦᱮᱸᱱᱟ, ᱛᱟᱨᱯᱚᱨᱮ ᱚᱸᱰᱨᱮ ᱟᱵᱳ ᱨᱮ, ᱱᱟᱱᱟ ᱦᱩᱱᱟᱹᱨ ᱵᱚᱸᱜᱟ ᱵᱩᱨᱩ ᱠᱚ ᱦᱩᱸ
ᱦᱳᱭ᱾
ᱛᱟᱨᱯᱚᱨᱮᱜ ᱢᱟᱨᱟᱝ ᱵᱩᱨᱩ ᱡᱟᱦᱮᱨ ᱟᱭᱳ ᱫᱚ ᱛᱚᱲᱮ ᱥᱩᱛᱟᱹᱢ ᱛᱮᱠᱤᱱ ᱟᱬᱜᱚᱱ ᱠᱮᱭᱟ ᱚᱱᱟ ᱡᱚᱞᱚ ᱯᱩᱨᱤ ᱛᱮ ᱩᱢᱩᱜ ᱞᱟᱹᱜᱤᱫ ᱛᱮ, ᱫᱤᱱᱟᱹᱢ ᱦᱤᱞᱟᱹᱜ᱾
ᱦᱳᱭ ᱟᱫᱚ ᱱᱚᱣᱟ ᱢᱟ ᱢᱤᱫᱴᱤᱱᱼᱟᱸ ᱠᱟᱹᱦᱱᱤ ᱞᱮᱠᱟ ᱵᱮᱱ ᱞᱟᱹᱭᱼᱮᱜᱼᱟ ᱥᱮ, ᱟᱫᱚ ᱚᱝ- ᱠᱟ ᱫᱚ ᱵᱟᱝ ᱜᱮ, ᱚᱱᱮ ᱨᱚᱯᱚᱲ ᱦᱩᱭᱩᱜ᱾ ᱛᱟᱞᱟᱝᱼᱟᱸ, ᱟᱵᱮᱱ ᱠᱤᱪᱷᱩ ᱨᱚᱲᱼᱟᱹᱵᱤᱱ ᱟᱹᱞᱤᱧ ᱠᱤᱪᱷᱩ ᱞᱤᱧ ᱟᱸᱡᱚᱢᱼᱟ ᱟᱹᱞᱤᱧ ᱞᱤᱧ ᱨᱚᱲᱼᱟ ᱟᱵᱮᱱ ᱠᱤᱪᱷᱩ ᱟᱸᱡᱚᱢ ᱵᱮᱱ ᱢᱟᱱᱮ ᱚᱝᱠᱟ ᱨᱚᱯᱚᱲ ᱦᱩᱭᱩᱜ ᱠᱟᱱᱟ᱾
ᱦᱩᱸ᱾
ᱟ ᱡᱩᱫᱤ ᱟᱹᱞᱤᱧ ᱞᱤᱧ ᱟᱸᱡᱚᱢ ᱤᱫᱤᱭᱟ ᱚᱱᱠᱟᱱ ᱫᱚ ᱱᱷᱟᱸᱜ ᱵᱟᱝ ᱜᱟᱱᱚᱜ ᱠᱟᱱᱟ᱾
ᱦᱮᱸ ᱢᱟᱹᱭ ᱮᱴᱨᱤᱭᱟᱜ ᱞᱤᱧ ᱞᱟᱹᱭ ᱭᱮᱫᱟ ᱛᱟᱨᱯᱚᱨ ᱟᱵᱤᱱ ᱵᱤᱱ ᱞᱟᱹᱭ , ᱦᱩᱸ᱾
ᱟᱭᱮᱫ ᱚᱱᱟᱢ
ᱛᱤᱱᱟᱹᱜ ᱴᱟᱜ ᱥᱟᱹᱨᱤᱭᱟ ᱥᱮ ᱮᱲᱮ ᱠᱟᱱᱟ ᱟᱨᱠᱤ ᱦᱩᱸ᱾
ᱦᱳᱭ ᱱᱚᱣᱟ ᱫᱚ ᱱᱷᱟᱸᱜ ᱥᱟᱹᱨᱤ ᱠᱟᱱ ᱜᱮᱭᱟ, ᱠᱟᱨᱚᱱ ᱱᱚᱣᱟ ᱢᱤᱫᱴᱟᱹᱱ ᱠᱟᱹᱦᱱᱤ ᱛᱟᱦᱮᱸ ᱮᱸ ᱦᱚᱸᱠᱚ ᱵᱮᱱᱟᱣ ᱟᱠᱟᱫᱟ ᱟᱨ ᱢᱤᱫᱴᱟᱝ ᱟᱵᱚᱣᱟᱜ ᱢᱳᱱᱮ ᱡᱚᱠᱷᱚᱱ ᱠᱚ ᱞᱟᱹᱭᱼᱟ ᱫᱷᱟᱹᱨᱛᱤ ᱥᱤᱨᱡᱟᱹᱣ ᱞᱮᱱ ᱠᱷᱟᱹᱛᱤᱨ ᱢᱳᱱᱮ ᱩᱱᱠᱤᱱ ᱫᱷᱟᱹᱨᱛᱤ ᱠᱤᱱ ᱡᱚᱠᱷᱚᱱ ᱢᱟᱨᱟᱝ ᱵᱩᱨᱩ, ᱡᱟᱦᱮᱨ ᱟᱭᱳ ᱠᱤᱱ ᱟᱬᱜᱚ ᱞᱮᱱᱟ ᱥᱮ ᱟᱫᱚ ᱱᱷᱟᱸᱜ ᱪᱮᱜ ᱠᱤᱱ ᱪᱮᱠᱟ ᱞᱮᱜᱼᱟ ᱵᱟᱝ ᱠᱤᱱ ᱪᱮᱠᱟ ᱞᱮᱜᱼᱟ ᱦᱳᱭ ᱥᱮ ᱾ ᱟᱸ ᱟᱫᱚ ᱚᱱᱟ ᱢᱟ ᱡᱚᱛᱚ ᱦᱚᱲ ᱵᱚᱱ ᱜᱮᱭᱟ, ᱠᱟᱨᱚᱱ ᱟᱹᱰᱤ ᱠᱚᱢ ᱢᱟᱪᱷᱟ ᱜᱮ ᱦᱚᱲ ᱢᱮᱱᱟᱜ ᱡᱟᱦᱟᱸᱭ ᱱᱷᱟᱸᱜ ᱵᱟᱝ ᱵᱚᱱ ᱵᱟᱰᱟᱭᱟ ᱢᱮᱱᱛᱮ ᱦᱳᱭ ᱥᱮ, ᱟᱸ ᱟᱫᱚ ᱚᱱᱟ ᱫᱚ ᱱᱷᱟᱸᱜ ᱠᱟᱹᱴᱤᱡ ᱢᱤᱫ ᱵᱟᱨ ᱞᱤᱧ ᱵᱟᱰᱟᱭ ᱛᱟᱦᱮᱸᱱ ᱜᱮᱭᱟ, ᱟᱸ ᱡᱮᱢᱚᱱ ᱟᱵᱚᱣᱟᱜ ᱵᱚᱸᱝ ᱟ ᱵᱚᱸᱜᱟ ᱵᱚᱸᱫ ᱵᱚᱸᱜᱟ ᱵᱩᱨᱩ ᱠᱷᱟᱹᱛᱤᱨ ᱛᱮᱜᱮ ᱡᱩᱫᱤ ᱵᱤᱱ ᱞᱟᱹᱭᱼᱟ ᱛᱚ ᱢᱟᱱᱮ, ᱟᱸ ᱡᱮᱢᱚᱱ ᱚᱱᱟ ᱨᱮ ᱦᱟᱸᱥᱼᱦᱟᱸᱥᱞᱤ ᱪᱮᱬᱮ ᱠᱤᱱ ᱵᱮᱱᱟᱣ ᱚᱸ ᱦᱟᱸᱥᱼᱦᱟᱸᱥᱞᱤ ᱪᱮᱬᱮ ᱡᱟᱦᱟᱸᱭ ᱠᱤᱱ ᱛᱟᱦᱮᱸ ᱞᱮᱱᱟ ᱦᱚᱭᱥᱮ, ᱚᱝᱠᱤᱱᱟᱜ ᱵᱤᱞᱤ ᱠᱷᱚᱱ ᱡᱟᱦᱟᱸᱭ ᱠᱤᱱ ᱩᱰᱩᱠ ᱞᱮᱱᱟ ᱩᱝᱠᱤᱱᱟᱜ ᱧᱩᱛᱩᱢ ᱡᱟ ᱮᱢ ᱞᱮᱫᱟ ᱯᱤᱞᱪᱩ ᱦᱟᱲᱟᱢ, ᱯᱤᱞᱪᱩ ᱵᱩᱰᱷᱤ ᱦᱚᱭ-
ᱦᱩᱸ, ᱦᱮᱸ ᱱᱚᱣᱟ ᱫᱷᱟᱹᱨᱛᱤ ᱨᱮᱱ ᱯᱩ ᱯᱩᱭᱞᱩ ᱢᱟᱱᱣᱟ ᱫᱚ ᱩᱱᱠᱤᱱ ᱜᱮ᱾
ᱦᱳᱭ ᱱᱚᱣᱟ ᱫᱷᱟᱹᱨᱛᱤ ᱨᱮᱱ ᱯᱩᱭᱞᱩ ᱢᱟ ᱫᱚ ᱩᱝᱠᱤᱱ ᱜᱮ, ᱦᱮᱸ ᱞᱟᱹᱭ ᱵᱮᱱ?
ᱦᱩᱸ᱾ ᱛᱟᱨᱯᱚᱨᱮ ᱟᱫᱚᱜ ᱚᱝᱠᱟ ᱠᱟᱛᱮᱜ ᱫᱤᱞᱤ ᱜᱮ ᱟᱬᱜᱚᱱ ᱠᱮᱭᱟ ᱛᱚ, ᱫᱤᱱᱟᱹᱢ ᱛᱚ ᱩᱱ ᱫᱚ
ᱛᱟᱠᱤᱱ ᱫᱚ ᱛᱟᱦᱞᱮ ᱛᱚ ᱩᱱᱫᱚ ᱢᱤᱫ ᱫᱤᱱᱚᱜ ᱚᱱᱠᱟ ᱫᱚ ᱩᱱ ᱠᱤᱱ ᱟᱬᱜᱳᱚᱱ ᱠᱟᱱᱟ ᱛᱚᱠᱷᱚᱱ ᱫᱚ ᱤᱭᱟᱹ ᱠᱷᱚᱱ ᱫᱚ
ᱚᱱᱟ ᱦᱟᱸᱥᱞᱤ ᱡᱟᱝ ᱠᱷᱚᱡ ᱡᱟᱦᱮᱨ ᱟᱭᱳᱣᱟᱜ ᱦᱟᱹᱥᱞᱤ ᱡᱟᱝ ᱠᱷᱚᱡ ᱫᱚ ᱥᱚᱠᱛᱚ ᱢᱟᱹᱭᱞᱟᱹ ᱩᱰᱩᱜ ᱱᱟ ᱦᱮᱸ ᱥᱮ ᱾
ᱦᱳᱭ ᱦᱳᱭ ᱾
ᱦᱩᱸ ᱾ ᱚᱰᱚᱜ ᱠᱚᱭ ᱛᱚᱠᱷᱚᱱ ᱫᱚ ᱩᱱᱤ ᱦᱟᱸᱥ ᱡᱟᱦᱮᱨ ᱟᱭᱳ ᱫᱚᱭ ᱢᱮᱱᱫᱟ ᱤᱧᱟᱹᱜ ᱱᱩᱱᱟᱹᱜ ᱜᱟᱱ ᱢᱟᱹᱭᱞᱟᱹ ᱢᱮᱱᱫᱟᱭ ᱱᱚᱣᱟ ᱠᱷᱚᱱ ᱮᱢᱚᱱ ᱢᱟᱱᱣᱟᱧ ᱵᱮᱱᱟ ᱠᱤᱱᱟ ᱡᱟᱛᱮ ᱫᱟᱜ ᱨᱮᱦᱚᱸ ᱠᱤᱱ ᱩᱰᱟᱹᱣ ᱫᱟᱲᱮᱜ ᱢᱟ ᱪᱮᱛᱟᱱ ᱛᱮᱦᱚᱸ ᱫᱟᱜ ᱨᱮᱦᱚᱸ ᱠᱤᱱ ᱛᱟᱦᱮᱸ ᱫᱟᱲᱮᱜ ᱢᱟ ᱪᱮᱛᱟᱱ ᱛᱮᱦᱚᱸ ᱠᱚ ᱩᱰᱟᱹᱣ ᱫᱟᱲᱮᱜ-ᱟ ᱢᱟ ᱾ ᱩᱱ ᱫᱚ ᱛᱟᱦᱚᱞᱮ ᱢᱟᱨᱟᱝ ᱵᱩᱨᱩ ᱢᱮᱛᱟ ᱫᱮᱭᱟ ᱡᱮ ᱵᱮᱱᱟᱣ ᱛᱚᱧ ᱵᱮᱱᱟᱣ ᱟᱠᱟᱫ ᱠᱤᱱᱟ ᱛᱚ ᱟᱢ ᱛᱟᱦᱚᱞᱮ ᱱᱩᱠᱤᱱ ᱡᱤᱣᱤ ᱦᱚ ᱚᱝ ᱟᱹᱠᱤᱱ ᱢᱮ, ᱟᱨ ᱩᱜ ᱡᱤᱣᱤ ᱦᱚᱸ ᱚᱜ ᱟᱠᱤᱱ ᱢᱮ ᱟᱨ ᱧᱩᱛᱩᱢ ᱦᱚᱸ ᱮᱢᱟ ᱠᱤᱱ ᱢᱮ ᱾ ᱛᱚ ᱢᱟᱨᱟᱝ ᱵᱩᱨᱩ ᱫᱚ ᱛᱚᱠᱷᱚᱱ ᱫᱚ ᱟᱭᱟᱜ ᱯᱮᱭᱟ ᱢᱮᱱ ᱫᱟ ᱟᱢᱟᱜ ᱦᱟᱸᱥᱞᱤ ᱡᱟᱝ ᱠᱷᱚᱱ ᱵᱮᱱᱟᱣ ᱠᱟᱱᱟ ᱛᱚ ᱱᱩᱠᱤᱱ ᱫᱚ ᱛᱟᱦᱚᱞᱮ ᱦᱟᱸᱥ ᱟᱨ ᱦᱟᱸᱥᱞᱤ ᱪᱮᱬᱮ ᱧᱩᱛᱩᱢ ᱤᱧ ᱮᱢᱟ ᱠᱤᱱᱟ ᱢᱮᱱᱟᱜ ᱠᱤᱱᱟ ᱟᱨ ᱡᱤᱣᱤ ᱦᱚᱸᱧ ᱚᱝ ᱟᱹᱠᱤᱱ ᱠᱟᱱᱟ ᱾
ᱦᱳᱭ ᱟᱫᱚ ᱩᱱᱠᱤᱱ ᱡᱤᱣᱤ ᱚᱝ ᱟᱜ ᱠᱤᱱᱟᱹ ᱟᱨ ᱧᱩᱛᱩᱢᱮ ᱮᱢᱟᱜ ᱠᱤᱱᱟᱹ ᱟᱨ ᱩᱱ ᱩᱱᱠᱤᱱ ᱫᱚ ᱚᱱᱟ ᱮᱸ ᱪᱮᱫ ᱠᱚ ᱞᱟᱹᱭᱟ ᱡᱚᱞᱚᱯᱩᱨᱤ ᱨᱮᱠᱤᱱ ᱯᱟᱭᱨᱟ ᱵᱟᱲᱟᱭᱮᱜ ᱛᱮᱦᱮᱱ ᱾
ᱦᱮᱸ ᱾ ᱯᱟᱭᱨᱟ ᱵᱟᱲᱟ ᱚᱴᱟᱝ ᱵᱟᱲᱟᱭᱮᱫ ᱠᱟᱱ ᱛᱟᱦᱮᱱᱟ ᱚᱱᱠᱟ ᱠᱟᱛᱮᱫ ᱢᱤᱫ ᱫᱤᱱᱚᱜ ᱦᱟᱸᱥᱞᱤ ᱪᱮᱬᱮ ᱫᱚᱭ ᱦᱟᱢᱟᱞ ᱦᱚᱲᱢᱚᱭᱮᱱᱟ, ᱦᱩᱸ ᱛᱟᱯᱚᱨᱮ ᱫᱚ ᱩᱱᱫᱚ ᱩᱱᱫᱚ ᱢᱤᱫ ᱫᱤᱱᱳᱜ ᱫᱚ ᱥᱤᱧ ᱥᱤᱧ, ᱥᱤᱧ ᱥᱟᱫᱚᱢ ᱥᱚᱨᱚᱜᱽᱯᱩᱨᱤ ᱠᱷᱚᱱ ᱡᱚᱞᱚᱜᱽᱯᱩᱨᱤ ᱛᱮ ᱫᱟᱜ ᱧᱩᱭ ᱟᱬᱜᱚ ᱞᱮᱱᱟ ᱾ ᱚᱱᱟ ᱫᱟᱜ ᱧᱩ ᱚᱠᱛᱚ ᱩᱱᱤᱭᱟᱜ ᱥᱚᱠᱛᱚ ᱜᱟᱱ ᱯᱷᱚᱛᱚ ᱤᱭᱟᱹᱞᱮᱱ, ᱛᱚ ᱩᱱᱨᱮ ᱚᱸᱰᱮ ᱠᱤᱱ ᱛᱩᱠᱟᱹ ᱞᱟᱹᱜᱤᱫ ᱛᱮ ᱩᱱᱠᱤᱱ ᱫᱚᱠᱤᱱ ᱟᱵ ᱞᱮᱱᱟ, ᱛᱟᱨᱯᱚᱨᱮ
ᱰᱷᱮᱣ ᱦᱮᱡ ᱮᱱᱟ ᱛᱚᱠᱷᱚᱱ ᱫᱚ ᱚᱱᱟ ᱫᱚ ᱪᱟᱵᱟᱭᱮᱱᱟ, ᱛᱟᱨᱯᱚᱨᱮ ᱫᱚᱠᱤᱱ ᱩᱰᱟᱹᱣ ᱨᱟᱜ ᱵᱟᱲᱟᱭᱮᱫᱟ ᱦᱮᱸ ᱮᱫ ᱜᱚᱴᱮᱡ ᱛᱟᱨᱯᱚᱨᱮ ᱚᱱᱟ ᱨᱟᱜ ᱟᱸᱡᱚᱢ ᱛᱮ ᱢᱟᱨᱟᱝ ᱵᱩᱨᱩ ᱡᱟᱦᱮᱨ ᱟᱭᱩ ᱫᱚ ᱠᱤᱱ ᱟᱸᱡᱚᱢ ᱠᱮᱫᱟ ᱩᱱ ᱫᱚ ᱦᱮᱸ ᱦᱮᱡ ᱱᱟᱠᱤᱱ ᱛᱟᱨᱯᱚᱨᱮ ᱢᱟᱨᱟᱝ ᱵᱩᱨᱩ ᱩᱱᱫᱚ ᱢᱟᱨᱟᱝ ᱵᱩᱨᱩ ᱫᱚ ᱚᱱᱟ ᱫᱟᱜ ᱛᱟᱞᱟ ᱨᱮᱜᱮ
ᱛᱤᱵᱤᱱ ᱨᱚᱲᱟ ᱥᱮ, ᱟᱸᱡᱚᱢ ᱵᱮᱱ ᱟᱵᱮᱱ ᱡᱩᱫᱤ ᱡᱟᱹᱥᱛᱤ ᱵᱮᱱ ᱨᱚᱲᱟ ᱥᱮ ᱛᱚ ᱠᱚᱞ ᱫᱚ ᱱᱟᱦᱟᱜ ᱨᱤᱡᱮᱠᱴᱚᱜ ᱛᱟᱞᱟᱝᱟ ᱴᱷᱤᱠ ᱟᱪᱷᱮ ᱟᱵᱮᱱ ᱢᱚᱛᱚ ᱡᱩᱫᱤ ᱡᱟᱹᱥᱛᱤ ᱵᱮᱱ ᱨᱚᱲᱟ ᱟᱨ ᱟᱹᱞᱤᱧ ᱵᱟᱝᱞᱤᱧ ᱨᱚᱲᱟ ᱛᱚ ᱚᱱᱟ ᱨᱮᱫᱚ ᱦᱟᱸᱜ ᱜᱟᱞᱢᱟᱨᱟᱣ ᱠᱟᱛᱮᱫ ᱪᱮᱫ ᱦᱚᱸ ᱵᱟᱝ ᱦᱩᱭᱩᱜᱼᱟ, ᱟᱨ ᱡᱩᱫᱤ ᱨᱚᱲ ᱛᱩᱞᱩᱡ ᱡᱟᱦᱟᱱᱟᱜ ᱱᱚᱝᱠᱟ ᱮᱸᱜ ᱡᱟᱦᱟᱱᱟᱜ ᱥᱟᱛᱟᱢ ᱱᱤᱭᱮ ᱞᱟᱝ ᱨᱚᱯᱚᱲᱟ ᱦᱳᱭ ᱞᱟᱹᱭ ᱟᱵᱮᱱ ᱠᱟᱱᱟᱞᱤᱧ ᱾ ᱜᱟᱭᱤᱰ ᱞᱟᱭᱤᱱᱥ ᱵᱮᱱ ᱵᱟᱲᱟᱭ ᱜᱮᱭᱟ ᱛᱚ?
ᱵᱟᱲᱟᱭ ᱜᱮᱭᱟ ᱞᱤᱧ ᱦᱩᱸ ᱾
ᱦᱳᱭ ᱛᱚ ᱡᱩᱫᱤ ᱟᱵᱮᱱ ᱠᱟᱹᱦᱱᱤ ᱞᱮᱠᱟ ᱡᱟᱦᱟᱱᱟᱜ ᱵᱮᱱ ᱞᱟᱹᱭ ᱛᱟᱦᱮᱱᱟ ᱮᱱᱠᱷᱟᱱ ᱚᱱᱟ ᱫᱚ ᱱᱟᱜ ᱵᱟᱝᱠᱚ ᱜᱟᱱ ᱛᱟᱦᱮᱱᱟ ᱦᱳᱭᱥᱮ ᱚᱱᱟᱞᱤᱧ ᱞᱟᱹᱭ ᱟᱵᱮᱱ ᱠᱟᱱᱟ ᱟᱹᱞᱤ ᱢᱟ ᱞᱤᱧ ᱟᱸᱡᱚᱢ ᱛᱟᱵᱮᱱᱟ ᱢᱟᱱᱮ ᱟᱸᱡᱚᱢ ᱨᱮᱱᱟᱜ ᱢᱟ ᱾
ᱢᱟᱱᱮ ᱧᱮᱞ ᱢᱮ ᱟᱹᱞᱤᱧ ᱞᱤᱧ ᱞᱟᱹᱭ ᱫᱟ ᱛᱟᱨᱯᱚᱨ ᱢᱟᱡᱷᱮ ᱚᱸᱰᱮ ᱟᱵᱮᱱ ᱦᱚᱭᱛᱚ ᱡᱟᱦᱟᱱᱟᱜ ᱵᱮᱱ ᱢᱮᱱ ᱫᱟᱲᱮᱜᱼᱟ ᱛᱟᱦᱚᱞᱮ ᱚᱱᱠᱟ ᱦᱮᱸ ᱾
ᱟᱸ ᱚᱝᱠᱟ ᱫᱚ ᱵᱟᱝᱜᱮ ᱢᱟᱱᱮ ᱥᱚᱢᱟᱱ ᱥᱚᱢᱟᱱ ᱨᱚᱲ ᱦᱩᱭᱩᱜ ᱞᱟᱜᱟᱼᱟ ᱟᱵᱮᱱ ᱡᱩ ᱡᱩᱫᱤ ᱢᱤᱜ ᱫᱚᱢ ᱨᱮᱜᱮ ᱞᱟᱜᱽᱞᱮ ᱫᱩ ᱢᱤᱱᱤᱴ ᱛᱤᱱ ᱢᱤᱱᱤᱴ ᱵᱮᱱ ᱨᱚᱲᱟ ᱮᱱᱠᱷᱟᱱ ᱟᱨ ᱡᱩᱫᱤ ᱟᱹᱞᱤᱧ ᱚᱱᱟᱨᱮ ᱠᱷᱟᱹᱞᱤ ᱟᱨ ᱫᱚᱥ ᱥᱮᱠᱮᱱᱰ ᱯᱚᱱᱫᱨᱚ ᱥᱮᱠᱮᱱᱰ ᱤᱧ ᱨᱚᱲᱟ ᱛᱚ ᱚᱱᱠᱟ ᱫᱚ ᱵᱟᱝ᱾
ᱦᱮᱸ, ᱦᱩᱸ ᱚᱱᱟ ᱛᱚᱞᱤᱧ ᱵᱟᱲᱟᱭ ᱜᱮᱭᱟ᱾
ᱦᱳᱭ ᱦᱳᱭ ᱟᱵᱮᱱ ᱫᱩ ᱢᱤᱱᱤᱴ ᱨᱮ ᱡᱟᱦᱟᱸᱱᱟᱜ ᱵᱮᱱ ᱨᱚᱲᱟ ᱠᱩᱠᱞᱤ ᱟᱵᱮᱱ ᱟᱹᱞᱤᱧ ᱚᱱᱟ ᱞᱤᱧ ᱞᱟᱹᱭᱟ᱾ ᱛᱚ ᱡᱮᱢᱚᱱ ᱦᱩᱭᱱᱟ ᱟᱵᱚᱣᱟᱜ ᱯᱚᱨᱚᱵᱽ ᱱᱤᱭᱟᱹ ᱟᱵᱚ ᱥᱚᱢᱟᱡᱽ ᱨᱮᱱᱟᱜ ᱵᱟᱯᱞᱟ ᱱᱤᱭᱟᱹ ᱥᱮ ᱟᱵᱚ ᱥᱮᱱᱟᱜ ᱵᱤᱨ ᱵᱩᱨᱩ ᱱᱤᱭᱟᱹ ᱦᱳᱭᱥᱮ, ᱥᱮ ᱟᱨᱦᱚᱸ ᱚᱱᱠᱟ ᱟᱹᱰᱤ ᱜᱟᱱ ᱢᱮᱱᱟᱜᱼᱟ ᱡᱚᱢ ᱧᱩ ᱱᱤᱭᱟᱹ᱾ ᱚᱝᱠᱟ ᱡᱚᱫᱤ ᱡᱟᱦᱟᱸᱱᱟᱜ ᱞᱟᱝ ᱨᱚᱯᱚᱲᱟ ᱛᱚ ᱚᱱᱟ ᱨᱮᱞᱤᱧ ᱠᱩᱠᱞᱤ ᱫᱟᱲᱮᱜᱼᱟ᱾ ᱟᱨ ᱱᱚᱣᱟ ᱵᱮᱱ ᱞᱟᱹᱭᱮᱜᱼᱟ ᱛᱚ ᱱᱚᱣᱟ ᱫᱚ ᱱᱟᱦᱟᱸᱜ ᱢᱤᱜᱴᱟᱝ ᱠᱟᱹᱦᱟᱹᱱᱤ ᱞᱮᱠᱟ ᱠᱟᱱᱟ ᱱᱚᱣᱟ ᱫᱚ ᱦᱳᱭ ᱥᱮ᱾ ᱟᱫᱚ ᱠᱟᱹᱦᱟᱹᱱᱤ ᱞᱮᱠᱟ ᱡᱩᱫᱤ ᱵᱮᱱ ᱞᱟᱹᱭᱟ ᱛᱚ ᱱᱚᱣᱟ ᱨᱮᱢᱟ ᱠᱳᱱᱳ ᱠᱩᱠᱞᱤ ᱨᱮᱱᱟᱜ ᱜᱮ ᱵᱟᱹᱱᱩᱜᱼᱟ ᱢᱟᱱᱮ ᱱᱚᱣᱟ ᱢᱟᱜ ᱟᱹᱞᱤᱧ ᱦᱚᱞᱤᱧ ᱵᱟᱰᱟᱭ ᱜᱮᱭᱟ ᱦᱳᱭᱥᱮ ᱪᱮᱜ ᱞᱤᱧ ᱠᱩᱠᱞᱤᱭᱟ ᱱᱚᱣᱟ ᱨᱮᱫᱚ᱾ ᱠᱷᱟᱹᱞᱤ ᱦᱮᱸ ᱫᱟᱲᱮᱜᱼᱟ ᱞᱤᱧ ᱵᱟᱝ ᱫᱟᱲ ᱮᱜᱼᱟ ᱞᱤᱧ ᱤᱱᱟᱹᱜᱤᱞᱤᱧ ᱨᱚᱲ ᱫᱟᱲᱮᱜᱼᱟ ᱟᱨ ᱛᱚ ᱮᱴᱟᱜ ᱟᱜ ᱚᱝᱠᱟ ᱡᱟᱦᱟᱸᱱᱟᱜ ᱵᱟᱝ ᱢᱮᱱᱟᱜᱼᱟ᱾
ᱦᱮᱸᱛᱚ ᱟᱹᱞᱤᱧ ᱞᱟᱹᱭ ᱠᱮᱫᱟ ᱛᱟᱯᱚᱨᱮ ᱚᱱᱟ ᱯᱚᱨᱮ ᱟᱵᱮᱱ ᱛᱮᱵᱤᱱ ᱞᱟᱹᱭᱟ ᱟᱹᱞᱤᱧ ᱞᱟᱹᱭᱟ᱾
ᱦᱳᱭ ᱟᱫᱚ ᱠᱟᱹᱦᱟᱹᱱᱤ ᱞᱮᱠᱟ ᱫᱚ ᱡᱟᱦᱟᱸᱱᱟᱜ ᱵᱟᱝᱞᱟᱝ ᱨᱚᱯᱚᱲ ᱫᱟᱲᱮᱜ ᱛᱟᱦᱮᱸᱱᱟ᱾
ᱦᱮᱸ ᱛᱚ ᱚᱱᱟ ᱫᱚ ᱵᱟᱫ ᱠᱟᱜ ᱢᱮ᱾
ᱦᱳᱭ ᱢᱟᱱᱮ ᱮᱴᱟᱜ ᱡᱤᱱᱤᱥ ᱛᱮ ᱡᱩᱫᱤ ᱵᱤᱱ ᱞᱟᱹᱭᱟ, ᱛᱚ ᱚᱱᱟ ᱟᱣ ᱚᱱᱮ ᱪᱮᱜ ᱞᱮᱠᱟ ᱚᱱᱠᱟ ᱫᱚ ᱟᱹᱰᱤ ᱜᱟᱱ ᱡᱮᱢᱚᱱ ᱱᱤᱛᱚᱜ ᱟᱵᱚᱣᱟᱜ ᱪᱮᱜ ᱞᱮᱠᱟ ᱦᱩᱭᱩᱜ ᱠᱟᱱᱟ ᱡᱟᱦᱟᱸᱱᱟᱜ ᱠᱚ ᱥᱮ ᱪᱮᱜ ᱞᱮᱠᱟ ᱱᱟ ᱥᱮᱫᱟᱭ ᱡᱚᱠᱷᱚᱱ ᱚᱱᱟ ᱠᱚᱵᱮᱱ ᱞᱟᱹᱭ ᱫᱟᱲᱮᱭᱟᱜ-ᱟ ᱥᱮ ᱟ ᱱᱤᱛ ᱛᱚ ᱟᱹᱰᱤ ᱜᱟᱱ ᱡᱤᱱᱤᱥ ᱱᱤᱭᱟᱹᱛᱮ ᱦᱩᱭᱮᱱ ᱛᱟᱵᱚᱱᱟ ᱦᱮᱸᱥᱮ ᱡᱮᱢᱚᱱ ᱢᱮᱨᱚᱢ, ᱠᱩ ᱥᱤᱠᱨᱤ ᱠᱩ ᱱᱤᱭᱟᱹ ᱠᱩ᱾
ᱦᱩᱸ᱾
ᱟᱹᱵᱤᱱ ᱨᱚᱲᱵᱮᱱ?
ᱱᱮᱛᱚᱜ ᱟᱨᱠᱤ ᱚᱱᱟ ᱴᱷᱤᱠ ᱜᱮᱭᱟ ᱚᱱᱟ ᱫᱚ᱾
ᱛᱟᱨᱯᱚᱨᱮ ᱟᱯᱮ ᱨᱮᱱ ᱢᱮᱨᱚᱢ ᱰᱟᱝᱨᱤ ᱡᱷᱚᱛᱚ ᱜᱮ ᱢᱮᱱᱟᱜ ᱠᱚᱣᱟ?
ᱦᱳᱭ ᱢᱮᱨᱚᱢ ᱰᱟᱝᱨᱤ ᱫᱚ ᱱᱤᱛᱚᱜ ᱫᱚ ᱵᱟᱝ ᱢᱮᱱᱟᱜ ᱠᱚᱣᱟ᱾ ᱥᱤᱢ ᱢᱮᱱᱟᱜ ᱠᱚᱛᱟᱞᱮᱭᱟ ᱢᱮᱨᱚᱢ ᱢᱮᱱᱟᱜ ᱠᱚ ᱛᱟᱞᱮᱭᱟ ᱟᱨ ᱰᱟᱝᱨᱤ ᱠᱚᱫᱚ ᱱᱟᱦᱟᱸᱜ ᱵᱟᱝ ᱢᱮᱱᱟᱜ ᱠᱚᱣᱟ ᱦᱳᱭᱥᱮ᱾ ᱟᱯᱮ ᱪᱤᱞᱤ ᱠᱚᱯᱮ ᱟᱹᱥᱩᱞ ᱠᱟᱜ ᱠᱚᱣᱟ ᱜᱷᱟᱨᱚᱸᱡᱽ ᱨᱮ?
ᱟᱞᱮ ᱫᱚ ᱥᱤᱢ ᱢᱮᱨᱚᱢ ᱰᱟᱝ ᱨᱤ ᱦᱚᱸ ᱵᱟᱨᱭᱟ ᱦᱮᱱᱟᱜ ᱠᱤᱱᱟ ᱟᱨ
ᱜᱮᱰᱮ ᱠᱚ ᱢᱮᱱᱟᱜ ᱠᱚᱣᱟ ᱜᱮᱰᱮ ᱠᱚ ᱢᱮᱱᱟᱜ ᱟᱠᱟᱜ ᱠᱚᱣᱟ᱾
ᱟᱪᱪᱷᱟ ᱜᱮᱰᱮ ᱦᱳᱭ ᱜᱮᱰᱮ ᱦᱚᱸ ᱱᱮᱛᱟᱨ ᱫᱚᱥ ᱥᱟᱱᱟᱢ ᱡᱟᱭᱜᱟ ᱨᱮ ᱵᱟᱝ ᱠᱚ ᱧᱮᱞᱚᱜ ᱠᱟᱱᱟ ᱥᱮ ᱟᱹᱰᱤ ᱜᱟᱱ,
ᱦᱩᱸ
ᱟᱹᱰᱤ ᱜᱟᱱ ᱡᱟᱭᱜᱟ ᱨᱮ ᱢᱟᱱᱮ ᱵᱟᱝ ᱠᱚ ᱧᱮᱞᱚᱜ ᱠᱟᱱᱟ ᱥᱮ ᱞᱤᱝ ᱞᱟᱹᱭᱟ ᱚᱝᱠᱟ ᱵᱟᱝᱠᱚ ᱪᱟᱥ ᱮᱫ ᱠᱚᱣᱟ ᱦᱮᱸ ᱥᱮ ᱾
ᱦᱩᱸ ᱾
ᱟ ᱜᱮᱰᱮ ᱠᱚ ᱫᱚᱦᱚᱸ ᱫᱚ ᱵᱮᱥ ᱜᱮᱭᱟ ᱡᱮᱢᱚᱱ ᱵᱚᱱ ᱧᱮᱞᱟ ᱯᱩᱥᱟᱹᱞᱤᱜ ᱛᱟᱦᱮᱸᱱᱟ ᱵᱚᱱ ᱛᱚᱠᱷᱚᱱ ᱟᱹᱰᱤᱜᱟᱱ ᱠᱚ ᱫᱟᱢᱚᱜ ᱛᱟᱦᱮᱸᱸᱱ ᱟᱹᱰᱤᱜᱟᱱ ᱠᱚ ᱟᱹᱠᱷᱨᱤᱧᱚᱜ ᱛᱟᱦᱮᱸᱱᱟ ᱾
ᱦᱩᱸ ᱾
ᱟᱯᱮ ᱥᱮᱱ ᱪᱮᱫ ᱞᱮᱠᱟ ᱠᱚ ᱜᱮᱰᱮ ᱠᱚ ᱠᱚ ᱦᱟᱛᱟᱣ ᱠᱚ ᱛᱟᱦᱮᱸᱱᱟ ᱪᱮᱫᱞᱮᱠᱟ ᱠᱚ ᱟᱠᱷᱨᱤᱧᱚᱜ ᱛᱟᱦᱮᱸᱱᱟ?
ᱟᱞᱮ ᱥᱮᱫ ᱫᱚ ᱦᱩᱰᱤᱧ ᱨᱮ ᱢᱟᱱᱮ ᱟᱹᱜᱩ ᱠᱚ ᱛᱟᱦᱮᱸᱱᱟ ᱠᱚ ᱩᱱᱠᱩ ᱯᱚᱱ ᱯᱚᱱᱪᱟᱥ ᱮᱠᱥᱚ ᱮᱠᱥᱚ ᱴᱟᱠᱟ ᱾ ᱯᱚᱱᱪᱟᱥ ᱮᱠᱥᱚ ᱴᱟᱠᱟ ᱤᱱᱠᱟᱹ ᱠᱚ ᱟᱹᱠᱷᱨᱤᱧ ᱠᱚ ᱛᱟᱦᱮᱸᱜ ᱾ ᱟᱨ ᱞᱟᱹᱴᱩ ᱞᱮᱱᱠᱷᱟᱱ ᱫᱚ ᱛᱚᱠᱷᱚᱱ ᱫᱚ ᱞᱟᱹᱴᱩ ᱞᱮᱱ ᱦᱮᱸ ᱦᱩᱰᱤᱧ ᱨᱮ ᱟᱨ ᱞᱟᱹᱴᱩ ᱞᱮᱱᱠᱷᱟᱱ ᱫᱚ ᱩᱱᱠᱩᱣᱟᱜ ᱫᱟᱢ ᱛᱤᱱᱥᱚ ᱪᱟᱨᱥᱚ ᱾ ᱪᱟᱨᱥᱚ ᱫᱷᱟᱹᱵᱤᱡ ᱜᱮ ᱦᱩᱸ ᱾
ᱦᱳᱭ ᱟᱫᱚ
ᱮᱠᱥᱚ ᱴᱟᱠᱟ ᱫᱚ ᱵᱟᱝ ᱦᱩᱰᱤᱧ ᱨᱮᱫᱚ ᱮᱠ ᱥᱚ ᱴᱟᱠᱟ ᱫᱚ ᱵᱟᱝ ᱡᱚᱢ ᱧᱚᱜ ᱜᱮ ᱥᱟᱴᱥ ᱯᱚᱱᱪᱟᱥ ᱥᱟᱴ ᱴᱟᱠᱟ ᱾
ᱦᱳᱭ ᱟᱫᱟ ᱞᱟᱜᱽᱞᱮ ᱜᱮ ᱞᱟᱹᱭ ᱵᱮᱱ ᱟᱞᱚᱵᱮᱱ ᱛᱷᱤᱨᱚᱜᱼᱟ ᱾
ᱦᱩᱸ᱾ ᱜᱮᱰᱮ ᱠᱚ ᱟᱯᱮ ᱪᱮᱫ ᱠᱚᱯᱮ ᱠᱷᱟᱣᱟ ᱠᱚ ᱛᱟᱦᱮᱸᱱᱟ?
ᱜᱮᱰᱮ ᱫᱚ ᱪᱮᱫ ᱠᱚ ᱡᱚᱢ ᱠᱚ ᱛᱟᱦᱮᱸᱱᱟ ᱚᱱᱟ ᱢᱟ ᱩᱱᱟᱹᱜ ᱵᱟᱝᱞᱤᱧ ᱵᱟᱰᱟᱭᱟ ᱾ ᱟᱞᱮ ᱨᱮᱱ ᱢᱟᱜᱮ ᱟᱞᱮ ᱫᱚ ᱫᱟᱠᱟ ᱞᱮ ᱮᱢᱟ ᱠᱚ ᱛᱟᱦᱮᱸᱱ ᱟᱨ ᱪᱮᱫ ᱠᱚᱠᱚ ᱡᱚᱢ ᱛᱟᱦᱮᱸᱱᱟ? ᱦᱳᱭ ᱚᱱᱟ ᱠᱚᱜᱮ ᱦᱳᱭ ᱞᱟᱹᱭ ᱵᱤᱱ ᱾
ᱩᱱᱠᱩ ᱫᱚ ᱤᱭᱟᱹ ᱨᱚᱠᱚᱡ ᱵᱮᱱ ᱵᱟᱲᱟᱭ ᱜᱮᱭᱟ ᱨᱚᱠᱚᱡ ᱠᱚ ᱡᱚᱢ ᱠᱚ ᱛᱟᱦᱮᱸᱱᱟ ᱦᱮᱸ ᱟᱨ ᱟᱞᱮ ᱦᱚᱸ ᱟᱨ ᱨᱚᱠᱚᱡ ᱠᱚᱜᱮ ᱚᱱᱟ ᱜᱟᱹᱰᱭᱟᱹ ᱠᱚᱨᱮ ᱩᱱᱠᱩ ᱫᱚ ᱜᱮᱰᱮ ᱫᱚ ᱧᱮᱞ ᱵᱮᱱ ᱜᱟᱹᱰᱭᱟᱹ ᱨᱮᱜᱮ ᱠᱚ ᱛᱟᱦᱮᱸᱱᱟ ᱛᱚ ᱾
ᱦᱳᱭ ᱩᱱᱠᱩ ᱢᱟᱱᱮ ᱜᱟᱹᱰᱭᱟᱹ ᱤᱫᱤ ᱦᱚᱴᱚ ᱠᱟᱠᱚ ᱤᱫᱤ ᱦᱚᱴᱚ ᱠᱟᱠᱚ ᱠᱷᱟᱡ ᱜᱮ ᱩᱱᱠᱩ ᱛᱚ ᱟᱠᱚ ᱛᱮᱠᱚ ᱡᱚᱢ ᱠᱚ ᱥᱮᱸᱫᱽᱨᱟᱭᱟ ᱦᱳᱭ ᱥᱮ ᱾
ᱦᱮᱸ ᱾
ᱟᱨ ᱡᱟᱦᱟᱸᱱᱟᱜ ᱨᱚᱲ ᱵᱮᱱ ᱢᱟᱱᱮ ᱟᱞᱚ ᱵᱮᱱ ᱛᱷᱤᱨᱚᱜᱼᱟ ᱨᱚᱲ ᱛᱮᱜᱮ ᱛᱟᱦᱮᱸᱱ ᱵᱮᱱ ᱡᱟᱦᱟᱸᱱᱟᱜ ᱵᱟᱝ ᱡᱟᱦᱸᱱᱟᱜ ᱾
ᱦᱮᱸ ᱛᱚ ᱟᱵᱮᱱ ᱨᱚᱲ ᱵᱮᱱ ᱾
ᱟᱹᱞᱤᱧ ᱟᱹᱞᱤᱧ ᱢᱟᱞᱤᱧ ᱨᱚᱲᱮᱫ ᱜᱮᱭᱟ ᱟᱵᱮᱱ ᱠᱚᱢ ᱜᱮᱵᱮᱱ ᱨᱚᱲᱮᱫ-ᱟ ᱵᱮᱥᱤ ᱢᱟᱪᱷᱟ ᱨᱚᱲ ᱵᱮᱱ ᱾
ᱥᱩᱠᱨᱤ ᱠᱚ ᱢᱮᱱᱟᱜ ᱠᱚᱣᱟ ᱥᱮ ᱵᱟᱝ ᱟᱯᱮ ᱥᱮᱫ?
ᱥᱩᱠᱨᱤ ᱠᱚᱫᱚ ᱢᱮᱱᱟᱜ ᱠᱚᱜᱮᱭᱟ ᱟᱞᱮᱨᱮ ᱫᱚ ᱵᱟᱹᱱᱩᱜ ᱠᱚᱣᱟ ᱾
ᱟᱪᱪᱷᱟ ᱾ ᱥᱚᱦᱚᱨᱟᱭ ᱠᱚᱨᱮ ᱪᱮᱫ ᱞᱮᱠᱟ ᱥᱩᱠᱨᱤ ᱠᱚᱠᱚ ᱪᱮᱫ ᱞᱮᱠᱟ ᱠᱚ ᱫᱟᱢ ᱠᱚ ᱛᱟᱦᱮᱸᱱᱟ ᱚᱱᱛᱮ ᱫᱚ ᱥᱩᱠᱨᱤ ᱡᱤᱞ ᱪᱮᱫ ᱞᱮᱠᱟ ᱠᱚ ᱟᱠᱷᱨᱤᱧ ᱛᱟᱦᱮᱸᱱ ᱾
ᱡᱤᱞ ᱫᱚ ᱱᱤᱛᱚᱜ ᱥᱟᱲᱮ ᱛᱤᱱᱥᱳ ᱪᱟᱨᱥᱳ ᱯᱟᱸᱥᱳ ᱴᱟᱠᱟ ᱫᱷᱟᱹᱵᱤᱡ ᱪᱟᱞᱟᱜ ᱠᱟᱱᱟ ᱟᱨ ᱦᱩᱰᱤᱧ ᱨᱮ ᱩᱱ ᱠᱩᱣᱟᱜ ᱫᱟᱢ ᱜᱮ ᱩᱱᱠᱩ ᱡᱟᱦᱟᱸᱭ ᱫᱚ ᱜᱩᱰᱩ ᱠᱚ ᱩᱱᱠᱩ ᱫᱚ ᱦᱩᱸ ᱪᱟᱨ ᱦᱟᱡᱟᱨ ᱯᱟᱸᱪ ᱦᱟᱡᱟᱨ ᱴᱟᱠᱟ ᱠᱚ ᱟᱠᱷᱨᱤᱧ ᱠᱚ ᱛᱟᱦᱮᱸᱱᱟ ᱾ ᱟᱨ ᱡᱟᱦᱟᱸᱭ ᱫᱚ ᱤᱭᱟᱹ ᱩᱱᱠᱩ ᱫᱚ ᱟᱲᱟᱭ ᱛᱤᱱ ᱦᱟᱡᱟᱨ ᱴᱟᱠᱟ ᱾